ᱦᱮᱞᱳ
ᱦᱮᱞᱳ ᱦᱩᱸ ᱦᱮᱸ ᱟᱸᱡᱚᱢᱚᱜ ᱠᱟᱱᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱ ᱛᱟᱦᱮᱸ
ᱱᱤᱛᱚᱜ ᱫᱚ ᱪᱮᱫ ᱜᱮ ᱵᱟᱝ ᱱᱤᱛᱚᱜ ᱫᱚ ᱫᱩᱲᱩᱵᱲᱟ ᱦᱩᱭ ᱟᱠᱟᱱᱟ ᱫᱟᱨᱮ ᱵᱩᱴᱟᱹ ᱨᱮ ᱥᱤᱛᱩᱝ ᱦᱚᱸ ᱠᱟᱡᱟᱠ ᱥᱤᱛᱩᱝ ᱠᱟᱱᱟ
ᱚ ᱦᱮᱸ ᱛᱚ ᱫᱚᱢᱮ ᱥᱮᱛᱳᱝ ᱫᱟᱭ ᱥᱮ ᱪᱮᱫ ᱟᱯᱮ ᱥᱮᱫ ᱫᱚ
ᱦᱮᱸ ᱫᱚᱢᱮ ᱥᱤᱛᱩᱝ ᱫᱟ
ᱚᱻ
ᱟᱨ ᱟᱞᱮ ᱥᱮᱫ ᱦᱚᱸ ᱚᱱᱠᱟᱜᱮ ᱟᱹᱰᱤ ᱡᱳᱨ ᱥᱤᱩᱛᱩᱝ ᱜᱚᱨᱚᱢ ᱦᱚᱸ ᱮᱠᱟᱞᱜᱮ ᱵᱷᱟᱞᱮ ᱦᱚᱸ ᱵᱟᱝ ᱵᱩᱡᱷᱟᱹᱜ ᱠᱟᱱᱟ ᱟᱨ ᱱᱤᱛᱚᱝ ᱫᱚ ᱱᱚᱜᱼᱚᱭ ᱫᱟᱨᱮ ᱵᱩᱴᱟᱹ ᱥᱮᱫ ᱨᱮ ᱦᱮᱡ ᱦᱩᱭ ᱠᱟᱱᱟ ᱟᱫᱚ ᱠᱟ. ᱭᱼᱮ ᱦᱚᱭ ᱫᱟᱭ ᱛᱚ ᱦᱮᱛᱚ ᱛᱚ ᱢᱚᱴᱟᱢᱩᱴᱤ ᱵᱷᱟᱞᱤ ᱜᱮ ᱵᱩᱡᱷᱟᱹᱜ ᱠᱟᱱᱟ ᱟᱨ ᱠᱟᱹᱴᱤᱡ ᱞᱟᱦᱟ ᱢᱟᱴ ᱥᱮᱜ ᱪᱟᱞᱟ ᱦᱩᱭ ᱞᱮᱱᱟ ᱟᱹᱰᱤ ᱡᱳᱨ ᱥᱤᱛᱩᱝ ᱵᱩᱡᱷᱟᱹᱜ ᱠᱟᱱᱟ ᱠᱟᱹᱴᱤᱡ ᱦᱚᱸ ᱛᱟᱦᱮᱸ ᱵᱟᱝ ᱵᱩᱡᱷᱟᱹᱣ ᱠᱟᱱᱟ ᱢᱟᱴᱷ ᱠᱚᱨᱮ
ᱚ ᱟᱫᱚ ᱢᱟᱴᱷ ᱫᱚ ᱪᱮᱫ ᱜᱮ ᱥᱮᱱ ᱦᱩᱭ ᱞᱮᱱᱟ ᱵᱚᱞᱮ
ᱢᱟᱴ ᱫᱚ ᱱᱚᱜᱼᱚᱭ ᱪᱟᱞᱟᱣ ᱦᱩᱭ ᱞᱮᱱᱟ ᱠᱟᱹᱡ ᱪᱟᱨᱟ ᱠᱚ ᱜᱤᱲᱤ ᱦᱩᱭᱱᱟ ᱦᱩᱲᱩ ᱠᱚ ᱟᱨᱠᱤ ᱟᱨ ᱪᱟᱥ ᱫᱤᱱ ᱦᱚᱸ ᱥᱮ- ᱥᱮᱴᱮᱨᱚᱜ ᱠᱟᱱᱟ ᱛᱚ ᱟᱫᱚ ᱚᱱᱟ ᱠᱚᱦᱚᱸ ᱵᱟᱝ ᱜᱤᱰᱤ ᱞᱮᱠᱷᱟᱱ ᱫᱚ ᱵᱟᱝ ᱜᱟᱱᱚᱜ ᱠᱟᱱᱟ ᱟᱨ ᱵᱟᱝ ᱜᱤᱰᱤ ᱞᱮᱠᱷᱟᱱ ᱢᱟ ᱦᱟᱸᱜ ᱠᱷᱟᱱ ᱦᱩᱲᱩ ᱨᱚᱦᱚᱭ ᱠᱚᱦᱚᱸ ᱛᱟᱭᱚᱢᱚᱜᱼᱟ ᱦᱮᱸ ᱵᱟᱝ ᱥᱮ ᱟᱫᱚ ᱚᱱᱟ ᱦᱚᱛᱮᱡ ᱛᱮ ᱞᱟᱦᱟ ᱞᱟᱦᱟ ᱜᱤᱰᱤ ᱦᱩᱭᱩᱜ ᱠᱟᱱᱟ ᱡᱮ ᱡᱟᱛᱮ ᱮ ᱴᱟᱭᱤᱢ ᱨᱮᱜᱮ ᱦᱩᱲᱩ ᱠᱚ ᱨᱚᱦᱚᱭ ᱜᱟᱱᱚᱜ ᱢᱟ
ᱦᱳᱭ
ᱦᱮᱸ ᱛᱚ ᱟᱯᱮ ᱫᱚᱯᱮ ᱦᱩᱲᱩ ᱠᱚᱯᱮ ᱜᱤᱰᱤ ᱵᱟᱲᱟ ᱠᱮᱫᱟ ᱥᱮ ᱵᱟᱝ ᱪᱟᱨᱟ ᱠᱚ
ᱦᱮᱸ ᱜᱤᱰᱤ ᱫᱚ ᱦᱩᱭ ᱠᱟᱱᱟ ᱟᱫᱚ ᱱᱤᱛᱚᱜ ᱥᱤᱛᱩᱝ ᱫᱟᱛᱚ ᱜᱤᱰᱤ ᱫᱚ ᱨᱮᱜᱮ ᱜᱤᱰᱤ ᱦᱩᱭ ᱟᱠᱟᱱᱟ ᱡᱟᱱᱟᱢ ᱠᱟᱱᱟ ᱠᱟᱹᱴᱤᱡ
ᱚ ᱡᱟᱱᱟᱢ ᱜᱚᱜ ᱠᱷᱟᱱ ᱫᱚ ᱡᱚᱛᱚ ᱦᱮᱸ ᱥᱮ ᱟᱫᱚ ᱱᱚᱜ-ᱚᱭ ᱡᱟᱱᱟᱢ ᱡᱟᱱᱟᱢ ᱫᱚ ᱡᱟᱱᱟᱢ ᱟᱠᱟᱱᱟ ᱟᱫᱚ ᱱᱤᱛᱚᱝ ᱡᱩᱫᱤ ᱢᱤᱫᱵᱟᱨ ᱫᱷᱟᱣ ᱠᱟᱛᱮ ᱮ ᱦᱮᱸ ᱵᱟᱨᱥᱤᱧ ᱯᱮ ᱢᱟᱦᱟ ᱪᱷᱟᱲᱟ ᱪᱷᱟᱲᱟ ᱡᱩᱫᱤ ᱫᱟᱜ ᱤᱫᱤᱭᱟᱜ ᱠᱮᱭᱟ ᱢᱚᱴᱟᱢᱩᱴᱤ ᱵᱷᱟᱞᱤ ᱜᱮ ᱦᱩᱭ ᱠᱚᱜᱼᱟ ᱦᱮᱸ ᱥᱮ
ᱦᱳᱭ ᱦᱳᱭ
ᱟᱫᱚ ᱱᱚᱜᱼᱚᱭ ᱫᱟᱜ ᱦᱚᱸ ᱵᱟᱹᱱᱩᱜᱼᱟ ᱟᱫᱚ ᱚᱱᱟ ᱠᱚᱜᱮ ᱪᱟᱨᱟ ᱜᱮ ᱪᱤᱠᱟᱹᱜ ᱪᱚ ᱦᱟᱸᱜ ᱠᱷᱟᱱ ᱟᱫᱚ ᱨᱚᱝᱜᱚᱜ-ᱪᱚ ᱪᱮᱫ-ᱪᱚ ᱦᱟᱸᱜ ᱠᱷᱟᱱ ᱞᱟᱹᱭ ᱦᱚᱸ ᱵᱟᱝ ᱜᱟᱱᱚᱜ ᱠᱟᱱᱟ ᱚᱱᱟ ᱫᱚ ᱦᱮᱸ ᱵᱟᱝ ᱥᱮ
ᱟᱹᱰᱤ ᱡᱳᱨ ᱮ ᱮᱫ ᱠᱟᱱ ᱟᱫᱚ ᱧᱮᱞᱚᱜ ᱠᱟᱱᱟ ᱦᱟᱸᱜ ᱪᱮᱫ ᱞᱮᱠᱟ
ᱚ
ᱟᱨ ᱟᱹᱭᱩᱵ ᱟᱹᱭᱩᱵ ᱵᱮᱞᱟ ᱥᱮᱫ ᱱᱚᱜᱼᱭ ᱨᱤᱢᱤᱞ ᱫᱟᱭ ᱦᱚᱭ ᱫᱟᱭ ᱢᱮᱱᱠᱷᱟᱱ ᱫᱟᱜ ᱫᱚ ᱵᱟᱭ ᱫᱟᱜ ᱮᱫᱟ
ᱦᱮᱸ ᱚᱱᱠᱟᱜᱮ ᱦᱚᱭ ᱫᱚ ᱦᱚᱭ ᱫᱟᱭ ᱟᱨ ᱨᱤᱢᱤᱞ ᱦᱚᱭ ᱨᱟᱠᱟᱵ ᱠᱟᱱᱟ ᱚᱠᱟᱠᱮ ᱦᱤᱞᱳᱜ ᱫᱚ ᱡᱳᱨ ᱜᱮ ᱥᱟᱰᱮ ᱦᱚᱸᱭ ᱥᱟᱰᱮ ᱵᱟᱲᱟᱭᱮᱫᱟ ᱟᱫᱚ ᱫᱟᱜ ᱫᱚ ᱵᱟᱝ ᱦᱤᱡᱩᱜ ᱠᱟᱱᱟ ᱫᱟᱜ ᱦᱚᱸ ᱡᱷᱚᱛᱚ ᱜᱮᱠᱚ ᱟᱥᱟᱜ ᱠᱟᱱᱟ ᱠᱟᱹᱡ ᱦᱮᱡ ᱞᱮᱱᱠᱷᱟᱱ ᱫᱚ ᱢᱤᱫ ᱜᱷᱟᱹᱲᱤᱡ ᱜᱟᱱ ᱵᱷᱟᱹᱞᱤ ᱜᱮ ᱵᱩᱡᱷᱟᱹᱣ ᱠᱚᱜᱼᱟ ᱞᱟᱛᱟᱨ ᱠᱚᱦᱚᱸ ᱠᱤ ᱨᱮᱭᱟᱲ ᱠᱚᱜᱼᱟ ᱤᱱᱟᱹ ᱠᱷᱟᱡ ᱟᱨᱚ ᱵᱷᱟᱹᱞᱤ ᱧᱚᱜ ᱵᱩᱡᱷᱟᱹᱣ ᱠᱚᱜᱼᱟ ᱟᱨᱠᱤ ᱦᱮᱸ ᱵᱟᱝ ᱥᱮ
ᱦᱮᱸ ᱦᱮᱸ
ᱱᱮᱛᱟᱨ ᱫᱚ ᱪᱮᱫ ᱠᱚᱯᱮ ᱨᱚᱦᱚᱭ ᱦᱳᱲᱳ ᱠᱚ ᱟᱨ ᱡᱟᱦᱟᱱᱟᱜ ᱟᱱᱟᱡᱽ ᱠᱚ ᱩᱛᱩ ᱠᱚ᱾
ᱠᱚ ᱡᱚᱱᱰᱽᱨᱟ ᱠᱚ ᱨᱟᱦᱮᱲ ᱠᱚ
ᱚ ᱟᱫᱚ ᱦᱚᱸᱜᱼᱚᱭ ᱟᱥᱟᱲ ᱵᱚᱸᱜᱟ ᱨᱟᱦᱮᱲ ᱠᱚᱯᱮ ᱮᱨ ᱵᱟᱲᱟᱭ ᱜᱮᱭᱟ ᱥᱮ ᱪᱮᱫ?
ᱦᱮᱸ ᱦᱮᱸ ᱮᱨ ᱜᱮᱭᱟ ᱞᱮ
ᱚ ᱟᱨ ᱡᱚᱸᱰᱨᱟ ᱫᱚ ᱚᱱᱟ ᱫᱚ ᱱᱤᱛᱚᱝ ᱫᱚ ᱦᱳᱭ ᱮᱨ ᱠᱟᱫᱟ ᱯᱮ ᱞᱟᱦᱟ ᱧᱚᱜ ᱨᱮᱜᱮ ᱥᱮ?
ᱵᱟᱝ ᱵᱟᱝ ᱱᱚᱜᱼᱚᱭ ᱱᱤᱛᱚᱜ ᱦᱚᱸ ᱟᱹᱣᱨᱤ ᱞᱮ ᱮᱨᱟ
ᱚ ᱟᱨ ᱱᱤᱛᱚᱝ ᱯᱮ ᱮᱨ ᱞᱮᱠᱷᱟᱱ ᱚᱱᱟ ᱫᱚ ᱛᱤᱥ ᱠᱚᱛᱮ ᱩᱭᱟᱹ ᱡᱚᱜᱼᱟ ᱟᱨᱠᱤ ᱡᱚᱸᱰᱨᱟ ᱠᱚ
ᱦᱮᱸ ᱡᱚ ᱫᱚ ᱡᱚᱜ ᱜᱮᱭᱟ᱾
ᱟᱸ ᱛᱤᱥ ᱠᱚᱛᱮ ᱡᱚ ᱠᱚᱫᱚ ᱧᱟᱢᱚᱜ-ᱟ ᱚᱱᱮ ᱡᱚᱸᱰᱨᱟ ᱠᱚ?
ᱚᱱᱟ ᱫᱮᱵᱤ ᱯᱩᱡᱟᱹ ᱠᱚ ᱵᱟᱝ ᱦᱩᱭᱩᱜ ᱜᱮᱭᱟ ᱩᱱ ᱥᱩᱢᱟᱹᱭ ᱞᱮᱠᱟ ᱩᱱ ᱥᱩᱢᱟᱹᱭ ᱞᱮᱠᱟ ᱛᱚ ᱡᱚᱢ ᱫᱚ ᱢᱚᱸᱡᱽ ᱡᱚᱢ ᱜᱟᱱᱚᱜ ᱜᱮᱭᱟ ᱧᱟᱢᱚᱜ-ᱟ᱾
ᱚᱸ ᱚᱸ ᱩᱱ ᱜᱟᱱ ᱛᱮᱫᱚ ᱜᱚᱫᱚᱜ-ᱟ ᱦᱮᱸ ᱵᱟᱝ ᱥᱮ᱾
ᱩᱱ ᱥᱩᱢᱟᱹᱭ ᱫᱚ ᱚᱱᱟ ᱯᱮᱲᱟ ᱠᱚᱦᱚᱸ ᱠᱚ ᱦᱤᱡᱩᱜ ᱜᱮᱭᱟ ᱟᱫᱚ ᱩᱱ ᱥᱩᱢᱟᱹᱭ ᱫᱚᱼᱼ ᱡᱚᱢ ᱡᱚᱛᱚ ᱦᱚᱲ ᱜᱮ ᱡᱚᱢ ᱧᱩ ᱢᱚᱸᱡᱽᱼᱼ
ᱚᱸ᱾ ᱦᱮᱸᱛᱚ᱾ᱟᱨ ᱛᱚᱵᱮ ᱛᱤᱱᱟᱹᱜ ᱜᱟᱱᱮᱢ ᱨᱚᱦᱚᱭ ᱠᱟᱫᱟ ᱡᱚᱸᱰᱨᱟ ᱠᱚᱫᱚ?
ᱡᱚᱸᱰᱨᱟ ᱫᱚ ᱨᱚᱦᱚᱭ ᱫᱚ ᱰᱷᱮᱨ ᱜᱮᱞᱮ ᱨᱚᱦᱚᱭᱟ ᱚᱲᱟᱜ ᱡᱚᱢ ᱵᱟᱠᱷᱨᱟ ᱟᱨ ᱡᱟᱦᱟᱸᱭᱼᱼ ᱟᱛᱩ ᱴᱚᱞᱟ ᱨᱮᱱ ᱠᱚᱠᱚ ᱦᱟᱛᱟᱣ ᱠᱷᱟᱡ ᱩᱱᱠᱩ ᱠᱚ ᱦᱟᱛᱟᱣᱟ᱾ ᱟᱱ ᱤᱭᱟᱹ ᱞᱟᱹᱴᱩ ᱵᱟᱡᱟᱨ ᱠᱩ ᱤᱫᱤ ᱞᱟᱹᱜᱤᱫ ᱫᱚ ᱵᱟᱝᱢᱟ ᱚᱱᱠᱟ ᱜᱮ
ᱚ ᱟᱨ ᱵᱟᱡᱟᱨ ᱠᱚᱨᱮ ᱯᱮ ᱟᱠᱷᱨᱤᱧ ᱵᱟᱲᱟᱭ ᱜᱮᱭᱟ ᱥᱮ ᱵᱟᱝ?
ᱵᱟᱡᱟᱨ ᱠᱚᱨᱮ ᱫᱚᱠᱚ ᱟᱹᱠᱷᱨᱤᱧ ᱜᱮᱭᱟ᱾ ᱫᱚ ᱟᱞᱮ ᱫᱚ ᱵᱟᱞᱮ ᱟᱹᱠᱷᱨᱤᱧᱟ ᱾ᱟᱞᱮ‌ ᱫᱚ ᱟᱯᱱᱟᱨ ᱚᱲᱟᱜ ᱡᱚᱢ ᱞᱟᱹᱜᱤᱜ ᱜᱮ᱾
ᱚᱸ ᱚᱸ ᱦᱮᱸᱛᱚ ᱤᱧᱟᱹᱜ ᱫᱟᱹᱞ ᱮᱸ ᱥᱟᱫᱽ ᱨᱮᱱᱟᱜ ᱡᱤᱱᱤᱥ ᱠᱟᱱᱟ᱾ ᱟᱫᱚ ᱩᱱᱟ ᱢᱟ ᱦᱩᱲᱩ ᱞᱤᱠᱟ ᱩᱱᱟᱹᱜ ᱜᱟᱱ ᱫᱚ ᱵᱟᱝ ᱨᱚᱦᱚᱭ ᱦᱩᱭᱩᱜ ᱜᱮᱭᱟ ᱦᱮ‌ᱸ ᱥᱮ᱾ ᱡᱟᱦᱟᱸ ᱞᱮᱠᱟ ᱜᱮ ᱜᱷᱩᱴᱩ ᱠᱚᱨᱮ ᱠᱟᱹᱡ ᱠᱟᱹᱡ ᱦᱮᱸ ᱵᱟᱝ ᱚᱱᱠᱟ ᱜᱮᱛᱚ᱾
ᱦᱳᱭ᱾
ᱦᱮᱸ ᱟᱯ ᱛᱚᱵᱮ ᱫᱟᱜ ᱠᱚᱨᱮ ᱱᱟᱜ ᱫᱚ ᱮᱸ ᱪᱮᱜ ᱞᱮᱠᱟ ᱥᱩᱡᱳ ᱥᱩᱵᱤᱫᱟ ᱠᱚ ᱦᱮᱱᱟᱜ-ᱟ ᱥᱮ ᱵᱟᱱᱩᱜ-ᱟ? ᱚᱭ ᱮᱢᱱᱤ ᱦᱚᱸᱜ-ᱚᱭ ᱡᱟᱦᱟᱸ ᱥᱮᱨᱢᱟ ᱫᱟᱜ ᱟᱸ ᱚᱱᱟ ᱵᱟᱫᱽ ᱛᱮ ᱡᱟᱦᱟᱸ ᱞᱮᱠᱟ᱾
ᱫᱟᱜ ᱠᱚᱨᱮ ᱱᱟᱜ ᱫᱚ ᱥᱩᱵᱤᱫᱟ ᱫᱚ ᱵᱟᱹᱱᱩᱜ-ᱟ ᱾ᱚᱱᱟᱼᱼ ᱩᱸ ᱵᱚᱪᱷᱚᱨ ᱨᱮ ᱢᱤᱫ ᱫᱚᱢ ᱜᱮᱞᱮ ᱪᱟᱥᱚᱜ ᱜᱮᱭᱟ᱾ ᱦᱩᱲᱩ ᱠᱚᱫᱚ
ᱚᱸᱻ ᱦᱩᱲᱩ ᱠᱚᱫᱚ ᱢᱤᱫ ᱫᱷᱟᱣ ᱜᱮᱯᱮ ᱨᱚᱦᱚᱭ ᱵᱟᱲᱟᱭ ᱜᱮᱭᱟ ᱥᱮ ᱪᱮᱫ?
ᱛᱟᱣ ᱜᱮ ᱟᱨ ᱱᱚᱛᱮ ᱫᱚ ᱟᱞᱮ ᱫᱚ ᱱᱚᱛᱮ ᱵᱩᱨᱩ ᱠᱚᱦᱚᱸ ᱢᱮᱱᱟᱜ-ᱟ ᱛᱚ ᱵᱩᱨᱩ ᱫᱤᱥᱟᱹᱢ ᱠᱟᱱ ᱛᱮ ᱵᱚᱞᱮ ᱚᱱᱠᱟᱼᱼ ᱫᱟᱜ ᱠᱚᱦᱚᱸ ᱚᱱᱠᱟ ᱫᱚ ᱵᱟᱹᱱᱩᱜ-ᱟ᱾
ᱚᱸᱻᱚᱸ᱾
ᱟᱫᱚ ᱡᱟᱦᱟᱸ ᱜᱮ ᱚᱱᱮ ᱥᱮᱨᱢᱟ ᱫᱟᱜ ᱦᱩᱭᱮᱱᱟ᱾ ᱚᱱᱠᱟ ᱚᱱᱟ ᱫᱟᱜ ᱠᱚᱛᱮ ᱜᱮ ᱮᱸ ᱦᱩᱭ ᱵᱟᱲᱟᱜ ᱛᱟᱯᱮᱭᱟ᱾ᱦᱮᱸ ᱵᱟᱝ?
ᱦᱚᱭ ᱚᱱᱟ ᱯᱳᱞ ᱫᱟᱜ ᱛᱮᱜᱤ᱾
ᱚᱸᱻ᱾ ᱦᱩᱸ ᱟᱞᱮ ᱥᱮᱜ ᱫᱚ ᱦᱚᱸᱜ-ᱚᱸᱭ ᱚᱱᱟ ᱫᱟᱜ ᱠᱚᱨᱮ ᱱᱟᱜ ᱫᱚ ᱩᱱᱟᱹᱜ ᱴᱟ ᱫᱚ ᱟᱱᱟᱴ ᱫᱚ ᱵᱟᱱᱩᱜ-ᱟ᱾ ᱟᱸ ᱦᱚᱸᱜ-ᱚᱸᱭ ᱡᱟᱦᱟᱸᱭ ᱜᱟᱰᱟ ᱠᱚ ᱱᱟᱹᱭ ᱠᱚ ᱦᱮᱱᱟᱜ-ᱟ᱾ᱱᱚᱣᱟ ᱠᱚᱨᱮ ᱫᱟᱜ ᱦᱮᱱᱟᱜ ᱜᱮᱭᱟ᱾ ᱟᱨ ᱚᱱᱟ ᱥᱟᱶᱛᱮ ᱟᱨᱚ ᱡᱟᱦᱟᱸᱭ ᱦᱚᱸᱜ-ᱚᱭ ᱢᱤᱱᱤ ᱠᱚ ᱥᱟᱵᱽᱢᱟᱨᱥᱟᱞ ᱠᱚ ᱦᱮᱱᱟᱜ-ᱟ᱾ ᱟᱫᱚ ᱚᱱᱟ ᱠᱚᱛᱮ ᱜᱮ ᱫᱟᱜ ᱠᱚᱫᱚ ᱡᱟᱦᱟᱸ ᱮ ᱥᱤ ᱨᱚᱠᱚᱢ ᱡᱟᱭᱜᱟ ᱡᱫᱤ ᱪᱟᱥ ᱠᱚ ᱵᱟᱝ ᱜᱟᱱᱚᱜ ᱠᱟᱱᱟ ᱚᱱᱟ᱾ ᱢᱤᱱᱤ ᱫᱟᱜ ᱠᱚᱛᱮ ᱜᱮ ᱟᱨᱠᱤ ᱪᱟᱥ ᱵᱟᱲᱟ ᱦᱩᱭᱩᱜ ᱜᱮᱭᱟ᱾ ᱥᱮᱨᱢᱟ ᱫᱟᱜ ᱦᱚᱸ ᱦᱮᱸ ᱚᱱᱠᱟ ᱞᱮᱠᱟ ᱡᱩᱫᱤ ᱵᱟᱭ ᱧᱮ ᱡᱚᱨᱚᱭ ᱠᱷᱟᱡ ᱫᱚ ᱟᱫᱚ ᱢᱚᱴᱟ ᱢᱩᱴᱤ ᱚᱱᱟ ᱠᱚᱛᱮ ᱜᱤ ᱵᱷᱟᱹᱞᱤ ᱜᱤ ᱪᱟᱥ ᱠᱚ ᱦᱩᱭᱩᱜ ᱜᱮᱭᱟ ᱟᱨᱼᱼ ᱠᱤ ᱪᱟᱥ ᱫᱚ ᱱᱚᱜ-ᱚᱸᱭ ᱵᱟᱨ ᱫᱷᱟᱣ ᱜᱮ ᱦᱩᱲᱩ ᱠᱚ ᱨᱚᱦᱚᱭ ᱵᱟᱲᱟ ᱦᱩᱭᱩᱜ ᱜᱮᱭᱟ᱾
ᱛᱚᱵᱮ ᱪᱟᱥᱼᱵᱟᱥ ᱥᱮᱜ ᱫᱚ ᱟᱯᱮ ᱥᱮᱜ ᱫᱚ ᱟᱹᱰᱤ ᱴᱷᱤᱠ ᱜᱮᱭᱟ ᱵᱟᱝ?
ᱦᱮᱸ ᱦᱮᱸ ᱟᱫᱚ ᱦᱚᱸᱜ-ᱚᱭ ᱢᱤᱱᱤ ᱠᱚ ᱦᱮᱱᱟᱜ- ᱟ ᱛᱚ᱾ ᱟᱫᱚ ᱚᱱᱟ ᱦᱚᱛᱮᱡ ᱛᱮᱼᱼ ᱮᱸ ᱪᱟᱥ ᱫᱤᱠ ᱫᱤᱭᱮ ᱫᱚ ᱩᱱᱟᱹᱜ ᱴᱟ ᱫᱚᱼᱼ ᱢᱟᱱᱮ ᱚᱥᱩᱵᱤᱫᱟ ᱫᱚ ᱵᱟᱝ ᱦᱩᱭᱩᱜ ᱜᱮ ᱛᱟᱞᱮᱭᱟ ᱟᱨᱠᱤ ᱡᱟᱦᱟᱸ ᱜᱮ ᱪᱟᱥ ᱦᱩᱭᱩᱜ ᱜᱮᱭᱟ ᱚᱱᱟ ᱜᱮᱼᱼ ᱮᱸᱻ ᱢᱚᱴᱟᱼᱢᱩᱴᱤ ᱵᱷᱟᱞᱤ ᱜᱮ ᱦᱩᱭᱩᱜ ᱜᱮᱭᱟ᱾
ᱦᱩᱸ᱾
ᱟᱫᱚ ᱫᱟᱜ ᱦᱚᱸ ᱪᱮᱜ ᱞᱮᱠᱟᱭ ᱫᱟᱜ ᱡᱟᱹᱲᱤ ᱭᱟᱭ ᱚᱱᱮ ᱚᱱᱠᱟ ᱞᱮᱠᱟ ᱜᱮ ᱪᱟᱥ ᱠᱚᱦᱚᱸ ᱦᱩᱭ ᱤᱫᱤᱜ-ᱟ ᱦᱮᱸ ᱵᱟᱝ ᱥᱮ᱾
ᱚ ᱦᱚᱸ᱾ ᱱᱚᱛᱮ ᱫᱚ ᱚᱱᱟ ᱪ ᱟᱞᱮ ᱥᱮᱜ ᱫᱚ ᱪᱟᱥᱵᱟᱥ ᱫᱚᱼᱼ ᱛᱷᱚᱲᱟ ᱢᱩᱥᱠᱤᱞ ᱧᱚᱜ ᱜᱮᱭᱟ ᱥᱤᱨᱢᱟ ᱫᱟᱜ ᱜᱮᱞᱮ ᱛᱟᱺᱜᱤᱼᱼ
ᱟᱸᱻ ᱦᱮᱸ ᱟᱫᱚ ᱚᱱᱠᱟ ᱫᱟᱜ ᱵᱟᱭ ᱫᱟᱜ ᱞᱮᱠᱷᱟᱱ ᱟᱫᱚᱼᱼ ᱪᱮᱫ ᱡᱤᱱᱤᱥ ᱦᱚᱸᱛᱚ ᱵᱟᱝ ᱦᱩᱭᱩᱜ-ᱟ ᱦᱮᱸ ᱵᱟᱝ ᱥᱮ ᱟᱫᱚ ᱚᱱᱠᱟ ᱡᱟᱦᱟᱸ ᱛᱤᱥ ᱠᱚᱨᱮ ᱦᱚᱸ ᱡᱩᱫᱤ ᱵᱟᱨ ᱥᱤᱝ ᱯᱮ ᱢᱟᱦᱟ ᱪᱷᱟᱲᱟᱭ-ᱪᱷᱟᱲᱟᱭ ᱫᱟᱜ ᱨᱮᱦᱚᱸ ᱛᱟᱣ ᱠᱤ ᱵᱟᱹᱞᱤ ᱜᱮ ᱦᱩᱭᱩᱜ-ᱟ ᱦᱮᱸ ᱵᱟᱝ?
ᱦᱚᱭ ᱻ
ᱚ ᱟᱨ ᱡᱚᱱᱰᱨᱟ ᱵᱟᱫ ᱛᱮ ᱟᱨ ᱡᱟᱦᱟᱸᱱᱟᱜ ᱠᱚ ᱵᱟᱯᱮ ᱮᱨ ᱜᱮᱭᱟ ᱱᱚᱜ-ᱚᱭ ᱛᱤᱞᱢᱤᱧ ᱠᱚ? ᱮ ᱛᱩᱲᱤ ᱠᱚ?
ᱵᱟᱝ ᱵᱟᱝ ᱚᱱᱟ ᱠᱚᱫᱚ ᱵᱟᱝ ᱾ ᱚᱱᱟ ᱠᱚᱫᱚ ᱵᱟᱞᱮ ᱚᱱᱟ ᱫᱚ ᱞᱟᱹᱴᱩ ᱵᱟᱹᱭᱦᱟᱹᱲ ᱠᱚᱨᱮ ᱮᱨ ᱦᱩᱭᱩᱜ-ᱟ ᱥᱮ ᱟᱫᱚ ᱚᱱᱟ ᱠᱚᱨᱮ ᱡᱟᱦᱟᱱᱟᱜ ᱫᱟᱜ ᱨᱮᱭᱟᱜ ᱵᱮᱵᱚᱥᱛᱷᱟ ᱦᱚᱸ ᱵᱟᱹᱱᱩᱜ-ᱟ ᱚᱱᱟ ᱤᱭᱟᱹᱛᱮ ᱚᱱᱟ ᱠᱚᱫᱚ ᱵᱟᱞᱮ ᱤᱭᱟᱹᱭᱟ ᱾
ᱚᱸᱻ ᱟᱞᱮ ᱥᱮᱜ ᱫᱚ ᱦᱚᱸᱜ-ᱚᱹᱭ ᱡᱮᱢᱚᱱ ᱱᱚᱜ-ᱚᱭ ᱟᱥᱟᱲ ᱵᱚᱸᱜᱟ ᱦᱳᱲᱳ ᱠᱚ ᱨᱚᱦᱚᱭ ᱦᱩᱭᱩᱜ-ᱟ ᱛᱚ ᱟᱫᱚ ᱱᱚᱣᱟ ᱦᱩᱲᱩ ᱠᱚ ᱦᱮ ᱟᱸᱜᱷᱟᱲ ᱵᱚᱸᱜᱟ ᱛᱮᱫᱚ ᱤᱨ ᱥᱟᱢᱴᱟᱣ ᱦᱩᱭᱩᱜ-ᱟ ᱮᱸᱻ ᱟᱫᱚ ᱯᱩᱥ ᱵᱚᱸᱜᱟ ᱜᱟᱱ ᱛᱮᱫᱚ ᱛᱩᱲᱤ ᱠᱚ ᱮᱨ ᱦᱩᱭᱩᱜ-ᱟ ᱛᱩᱲᱤ ᱠᱚᱦᱚᱸ ᱟᱫᱚ ᱮᱸ ᱥᱟᱨᱟ ᱢᱟᱱᱮ ᱯᱩᱨᱟᱹ ᱥᱮᱨᱢᱟ ᱢᱤᱫ ᱥᱮᱨᱢᱟ ᱜᱟᱱ ᱡᱚᱢ ᱞᱮᱠᱟ ᱟᱨᱠᱤ ᱾ ᱮ ᱥᱩᱱᱩᱢ ᱠᱚ ᱦᱩᱭᱩᱜ-ᱟ ᱛᱚ ᱚᱱᱟ ᱠᱚᱛᱮ ᱜᱮ ᱾ ᱦᱮᱸᱫᱚ ᱚᱱᱟ ᱠᱚᱜᱮ ᱚᱱᱟ ᱠᱚ ᱛᱩᱲᱤ ᱠᱚ ᱨᱟᱠᱟᱵ-ᱨᱟᱠᱟᱵ ᱛᱮᱜᱮ ᱟᱫᱚ ᱤᱭᱟᱹ ᱠᱚ ᱦᱩᱭᱩᱜ-ᱟ ᱚᱱᱮ ᱛᱤᱞᱢᱤᱧ ᱠᱚ ᱠᱷᱚᱥᱞᱟ ᱠᱚ ᱟᱨᱠᱤ ᱾ ᱦᱮᱸ ᱚᱱᱟ ᱠᱚ ᱦᱩᱭᱩᱜ-ᱟ ᱛᱟᱨᱯᱚᱨᱮ ᱟᱹᱞᱩ ᱠᱚᱦᱚᱸ ᱨᱚᱦᱚᱭ ᱵᱟᱲᱟ ᱦᱩᱭᱩᱜ ᱠᱟᱱᱟ ᱚᱱᱟ ᱟᱞᱩ ᱠᱚᱦᱚᱸ ᱦᱩᱭᱩᱜ ᱠᱟᱱᱟ ᱛᱟᱨ ᱯᱚᱨ ᱟᱞᱩ ᱠᱚ ᱨᱚᱦᱚᱭ ᱨᱟᱠᱟᱵ-ᱨᱟᱠᱟᱵ ᱛᱮᱜᱮ ᱩᱱᱫᱚ ᱟᱨᱚ ᱮ ᱠᱷᱚᱥᱞᱟ ᱠᱚ ᱮᱨ ᱠᱟᱜ ᱦᱩᱭᱩᱜ ᱠᱟᱱᱟ ᱾ ᱚᱱᱟ ᱠᱚᱦᱚᱸ ᱥᱟᱢᱴᱟᱣ ᱵᱟᱲᱟ ᱛᱮᱜᱮ ᱱᱚᱜ-ᱚᱭ ᱟᱨᱚ ᱫᱚ ᱦᱮᱸ
ᱱᱮᱛᱟᱨ ᱠᱚ ᱚᱱᱟ ᱥᱩᱱᱩᱢ ᱠᱚᱨᱮᱱᱟᱜ ᱦᱚᱸ ᱫᱟᱢ ᱠᱚᱦᱚᱸ ᱰᱷᱮᱨ ᱟᱠᱟᱱᱟ ᱚᱲᱟᱜ ᱨᱮ ᱪᱟᱥ ᱜᱮ ᱚᱱᱟᱜᱮ ᱵᱷᱟᱜᱤᱜ-ᱟ ᱾
ᱦᱩᱸ ᱛᱟᱨᱯᱚᱨ ᱟᱫᱚ ᱵᱟᱡᱟᱨ ᱨᱮᱱᱟᱜ ᱥᱩᱱᱩᱢ ᱫᱚ ᱪᱮᱫ ᱞᱮᱠᱟᱭ ᱧᱟᱢᱚᱜ ᱟᱥᱮ ᱵᱟᱝ ᱧᱟᱢᱚᱜ-ᱟ ᱥᱮᱨᱚᱠᱚᱢ ᱢᱟᱱᱮ ᱚᱨᱤᱡᱤᱱᱟᱞ ᱥᱩᱱᱩᱢ ᱧᱟᱢᱚᱜ ᱪᱚ ᱵᱟᱝ ᱪᱚ ᱟᱫᱚ ᱪᱟᱥ ᱨᱮᱱᱟᱜ ᱠᱷᱟᱱ ᱫᱚ ᱱᱤᱡᱮᱨᱟᱜ ᱥᱩᱱᱩᱢ ᱱᱤᱡᱮᱨᱟᱜ ᱛᱩᱲᱤ ᱡᱚᱛᱚ ᱠᱤᱪᱷᱩ ᱜᱮ ᱱᱤᱡᱮᱨᱟᱜ ᱚᱨᱤᱡᱤᱱᱟᱞ ᱮᱠᱵᱟᱨᱮ ᱯᱤᱭᱳᱨ ᱛᱩᱲᱤ ᱥᱩᱱᱩᱢ ᱜᱮ ᱧᱟᱢᱚᱜ-ᱟ ᱟᱨᱠᱤ ᱾ ᱟᱨ ᱦᱟᱸᱰᱮ ᱤᱭᱟᱹ ᱨᱮᱱᱟᱜ ᱛᱚ ᱦᱤᱱᱟᱹ ᱱᱤᱭᱟᱹ ᱠᱚ ᱢᱮᱥᱟ-ᱢᱤᱥᱤ ᱠᱚ ᱡᱩᱛ ᱜᱮᱭᱟ ᱦᱮᱸ ᱵᱟᱝ ᱥᱮ ᱾
ᱚᱱᱟ ᱦᱚᱸ ᱚᱲᱟᱜ ᱨᱮ ᱪᱟᱥ ᱚᱲᱟᱜ ᱨᱮ ᱡᱚᱢ ᱵᱟᱠᱷᱨᱟ ᱫᱚ ᱴᱷᱤᱠ ᱜᱮᱭᱟ ᱵᱚᱞᱮ ᱚᱱᱟ ᱪᱟᱥ ᱾ ᱟᱹᱞᱩ ᱠᱚᱦᱚᱸ ᱟᱯᱮ ᱫᱚ ᱟᱹᱞᱩ ᱠᱚᱦᱚᱸ ᱯᱮ ᱪᱟᱥ ᱜᱮᱭᱟ?
ᱦᱮᱸ ᱟᱹᱞᱩ ᱠᱚᱦᱚᱸ ᱪᱟᱥ ᱵᱟᱲᱟ ᱦᱩᱭᱩᱜ ᱜᱮᱭᱟ ᱾ ᱟᱫᱚ ᱟᱹᱞᱩ ᱠᱚᱦᱚᱸ ᱧᱮᱞᱚᱜ ᱟᱨ ᱡᱚᱢ ᱞᱮᱠᱟ ᱦᱚᱸ ᱟᱨ ᱮ ᱡᱚᱢ ᱠᱷᱚᱱ ᱠᱤ ᱵᱟᱹᱲᱛᱤ ᱦᱚᱸ ᱨᱚᱦᱚᱭ ᱦᱩᱭᱩᱜ ᱜᱮᱭᱟ ᱡᱟᱦᱟᱸ ᱫᱚ ᱟᱨᱚ ᱠᱤᱪᱷᱩ ᱮ ᱟᱠᱷᱨᱤᱧ ᱦᱚᱸ ᱟᱠᱷᱨᱤᱧ ᱵᱟᱲᱟ ᱦᱩᱭᱩᱜ ᱜᱮᱭᱟ ᱟᱨᱠᱤ ᱾
ᱦᱮᱸ ᱚᱱᱠᱟᱱ ᱜᱮ ᱾
ᱚᱝᱠᱟᱱᱟᱜ ᱫᱚ ᱚᱥᱩᱵᱤᱫᱷᱟ ᱵᱟᱹᱱᱩᱜ ᱛᱮ ᱢᱟᱱᱮ ᱪᱟᱥ ᱠᱚᱦᱚᱸ ᱢᱚᱴᱟ-ᱢᱩᱴᱤ ᱵᱟᱹᱞᱤ ᱜᱮ ᱦᱩᱭᱩᱜ ᱜᱮᱭᱟ ᱡᱟᱦᱟᱸ ᱜᱮ ᱢᱚᱱᱮ ᱦᱩᱭᱩᱜ ᱜᱮᱭᱟ ᱾ ᱦᱮᱸ ᱚᱱᱟᱜᱮ ᱪᱟᱥ ᱜᱟᱱᱚᱜ ᱠᱟᱱᱟ ᱟᱨᱠᱤ ᱾
ᱦᱚᱭ ᱦᱚᱭ ᱾ ᱟᱯᱮ ᱥᱮᱫ ᱫᱚ ᱟᱹᱰᱤ ᱥᱩᱵᱤᱫᱟ ᱡᱚᱛᱚ ᱪᱟᱥ-ᱵᱟᱥ ᱠᱚᱫᱚ ᱾
ᱦᱩᱸ ᱦᱩᱸ ᱪᱟᱥᱵᱟᱥ ᱫᱤᱠ ᱫᱤᱭᱮ ᱫᱚ ᱥᱩᱵᱤᱫᱟ ᱧᱚᱜ ᱜᱮᱭᱟ ᱾ ᱟᱫᱚ ᱱᱚᱜ-ᱚᱭ ᱫᱟᱜ ᱠᱚ ᱨᱮᱱᱟᱜ ᱟᱱᱟᱴ ᱵᱟᱹᱱᱩᱜ ᱛᱮ ᱵᱷᱟᱹᱞᱤ ᱜᱮ ᱵᱩᱡᱷᱟᱹᱜ ᱠᱟᱱᱟ ᱟᱨ ᱵᱟᱝᱠᱷᱟᱱ ᱚᱱᱠᱟ ᱜᱮ ᱡᱩᱫᱤ ᱫᱟᱜ ᱼᱼ ᱠᱚ ᱵᱟᱝ ᱛᱟᱦᱮᱸ ᱠᱚᱜ-ᱟ ᱼᱼ ᱟᱫᱚ ᱪᱮᱫ ᱮᱢ ᱪᱤᱠᱟᱹ ᱫᱟᱲᱮᱭᱟᱜ-ᱟ ᱠᱷᱟᱱ ᱵᱚᱪᱷᱚᱨ ᱨᱮ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜᱼᱟ ᱾ ᱚᱱᱟ ᱦᱚᱸ ᱦᱩᱲᱩ ᱦᱩᱭᱮᱱ ᱠᱷᱟᱱ ᱦᱩᱭᱮᱱᱟ ᱵᱟᱝᱠᱷᱟᱱ ᱫᱚ ᱟᱫᱚ ᱵᱟᱝ ᱦᱩᱭᱩᱜᱼᱟ ᱟᱨᱠᱤ ᱚᱱᱮ ᱚᱱᱠᱟ ᱞᱮᱠᱟ ᱾
ᱛᱚᱵᱮ ᱟᱵᱚ ᱦᱚᱸ ᱯᱚᱨᱚᱵᱽ ᱛᱤᱭᱳᱜ ᱦᱤᱡᱩᱜ ᱠᱟᱱ ᱛᱟᱵᱚᱱᱟ ᱾ ᱟᱢᱵᱚᱛᱤ ᱛᱚᱵᱮ ᱚᱱᱟ ᱨᱮ ᱡᱟᱦᱟᱱᱟᱜ ᱪᱮᱫ ᱞᱮᱠᱟ ᱠᱚ ᱪᱤᱠᱟᱹᱭᱟ ᱪᱮᱫ ᱞᱟᱹᱜᱤᱫ ᱠᱚ ᱢᱟᱱᱟᱣᱟ?
ᱦᱮᱸ ᱢᱟᱱᱟᱣ ᱫᱚ ᱱᱚᱛᱮ ᱫᱚ ᱵᱷᱟᱹᱞᱤ ᱜᱮᱠᱚ ᱢᱟᱱᱟᱣ ᱜᱮᱭᱟ ᱱᱚᱜ-ᱚᱭ ᱼᱼ ᱠᱟᱱᱴᱷᱟᱲ ᱠᱷᱟᱹᱡᱟᱹᱲᱤ ᱠᱚ ᱡᱚᱢ ᱧᱩ ᱚᱱᱟ ᱠᱚ ᱛᱟᱨᱯᱚᱨ ᱼᱼ ᱮᱻ ᱟᱞᱮ ᱱᱚᱛᱮ ᱟᱨᱚ ᱯᱚᱨᱚᱵᱽ ᱠᱚ ᱦᱩᱭᱩᱜ ᱜᱮᱭᱟ ᱦᱟᱸᱰᱮ ᱱᱟᱰᱮ ᱡᱟᱦᱟᱸ ᱠᱚᱨᱮ ᱟᱨᱠᱤ ᱼᱼ ᱦᱮᱸ ᱢᱚᱴᱟᱢᱩᱴᱤ ᱯᱚᱨᱚᱵᱽ ᱠᱚᱦᱚᱸ ᱵᱷᱟᱹᱞᱤᱼᱼ
ᱠᱚᱨᱟᱣ ᱜᱮᱭᱟ ᱟᱫᱚ ᱚᱱᱟ ᱠᱚᱨᱮ ᱜᱮ ᱯᱚᱨᱚᱵᱽ ᱠᱚ ᱧᱮᱞ ᱵᱟᱲᱟ ᱦᱩᱭᱩᱜ ᱜᱮᱭᱟ ᱟᱨᱠᱤ ᱾ ᱟᱫᱚ ᱥᱮᱨᱢᱟ ᱨᱮ ᱢᱤᱫ ᱫᱷᱟᱣ ᱜᱮ ᱦᱩᱭᱩᱜ ᱠᱟᱱᱟ ᱛᱚ ᱾
ᱦᱩᱸ ᱾
ᱦᱮᱸ ᱟᱯᱮ ᱥᱮᱫ ᱫᱚ ᱚᱱᱠᱟ ᱡᱟᱦᱟᱱᱟᱜ ᱯᱚᱨᱚᱵᱽ ᱠᱚ ᱦᱩᱭ ᱵᱟᱲᱟᱜ ᱜᱮᱭᱟ ᱥᱮ ᱵᱟᱝ ᱦᱩᱭᱩᱜ ᱜᱮᱭᱟ ᱪᱮᱫᱦᱚᱸ?
ᱦᱩᱭᱩᱜ ᱜᱮᱭᱟ ᱱᱚᱣᱟ ᱟᱢᱵᱩᱛᱤ ᱨᱮᱦᱚᱸ ᱦᱟᱸᱜ ᱱᱤᱛᱚᱜ ᱥᱩᱠᱨᱤ ᱠᱩᱠᱩ ᱜᱚᱡ ᱠᱚ ᱜᱮᱭᱟ ᱾ ᱥᱩᱠᱨᱤ ᱡᱤᱞ ᱠᱩ ᱡᱚᱢ ᱦᱩᱭᱩᱜᱼᱟ, ᱥᱩᱠᱨᱤ ᱯᱤᱴᱷᱟᱹ ᱾
ᱚᱻ ᱦᱮᱸ ᱛᱚ ᱾ ᱦᱮᱸ ᱟᱞᱮᱥᱮᱫ ᱦᱚᱸ ᱚᱱᱠᱟᱜᱮ ᱥᱩᱠᱨᱤ ᱠᱚ ᱫᱚ ᱠᱚ ᱜᱚᱡ ᱵᱟᱲᱟ ᱠᱚ ᱜᱮᱭᱟ ᱟᱫᱚ ᱱᱚᱜᱼᱚᱭ ᱼᱼ ᱱᱮᱛᱟᱨ ᱫᱚ ᱥᱤᱢ ᱠᱚ ᱦᱩᱭᱛᱮ ᱟᱨᱠᱤ ᱥᱤᱢ ᱜᱮ ᱵᱮᱥᱤ ᱠᱚ ᱡᱚᱢ ᱮᱫ ᱠᱚᱣᱟ ᱦᱚᱲ ᱠᱚ ᱾
ᱠᱟ ᱟᱸᱡᱚᱢ ᱢᱚᱡᱽ ᱛᱮ ᱵᱟᱝ ᱟᱸᱡᱚᱢᱚᱜ ᱠᱟᱱ ᱛᱟᱢ ᱾
ᱦᱮᱸ ᱢᱮᱱᱫᱟᱹᱧ ᱟᱞᱮ ᱥᱮᱫ ᱫᱚ ᱚᱱᱠᱟ ᱥᱩᱠᱨᱤ ᱠᱚᱫᱚ ᱩᱱᱟᱹᱜᱴᱟ ᱵᱟᱝ ᱨᱮᱦᱚᱸᱼᱼ ᱡᱮ ᱠᱚ ᱟᱨᱠᱤ ᱩᱱᱠᱩ ᱥᱤᱢ ᱠᱚᱫᱚ ᱡᱟᱹᱥᱛᱤ ᱜᱮᱠᱚ ᱜᱚᱡ ᱵᱟᱲᱟ ᱠᱚ ᱜᱮᱭᱟ ᱟᱨᱠᱤ ᱾
ᱦᱩᱸ ᱛᱚᱵᱮ ᱟᱯᱮ ᱠᱷᱚᱡ ᱫᱚ ᱼᱼ ᱥᱩᱨ ᱜᱮᱭᱟ ᱵᱟᱡᱟᱨ ᱠᱚᱫᱚ ᱥᱮ ᱥᱟᱺᱜᱤᱧ ᱜᱮᱭᱟ?
ᱟᱸ ᱵᱟᱝ ᱥᱩᱨ ᱜᱮᱭᱟ ᱟᱞᱮ ᱥᱩᱨ ᱨᱮᱜᱮ ᱾ ᱳᱭ ᱢᱤᱫ ᱠᱤᱞᱳᱢᱤᱴᱟᱨ ᱜᱟᱱ ᱦᱩᱭᱩᱜᱼᱟ ᱚᱱᱠᱟ ᱢᱤᱫᱴᱮᱱ ᱼᱼ ᱦᱚᱯᱚᱱ ᱧᱚᱜ ᱵᱟᱡᱟᱨ ᱦᱮᱱᱟᱜᱼᱟ ᱟᱨ ᱢᱤᱫᱴᱮᱱ ᱫᱚ ᱵᱟᱨ ᱼᱼ ᱠᱤᱞᱳᱢᱤᱴᱟᱨ ᱜᱟᱱ ᱦᱩᱭᱩᱜᱼᱟ ᱚᱱᱟ ᱫᱚ ᱠᱟᱹᱡ ᱢᱟᱨᱟᱝ ᱧᱚᱜ ᱞᱟᱹᱴᱷᱩ ᱧᱚᱜ ᱵᱟᱡᱟᱨ ᱠᱟᱱ ᱛᱟᱞᱮᱭᱟ ᱟᱨᱠᱤ ᱾
ᱚᱸ ᱦᱚᱸ ᱾ ᱛᱚᱵᱮ ᱫᱚ ᱟᱯᱮ ᱥᱮᱫ ᱦᱚᱸ ᱚᱱᱟ ᱠᱚᱦᱚᱸ ᱵᱟᱡᱟᱨ ᱠᱚᱦᱚᱸ ᱥᱩᱵᱤᱫᱷᱟ ᱜᱮᱭᱟ ᱟᱞᱮ ᱠᱷᱚᱱ ᱫᱚ ᱟᱹᱰᱤ ᱡᱷᱟᱹᱞ ᱜᱮᱭᱟ ᱵᱟᱡᱟᱨ ᱫᱚ ᱟᱫᱚ ᱚᱱᱟᱜᱮ ᱛᱷᱚᱲᱟ ᱢᱩᱥᱠᱤᱞᱼᱼ ᱟᱞᱮ ᱫᱚ ᱱᱚᱛᱮ ᱫᱚ ᱾
ᱚᱸ ᱦᱮᱸ ᱛᱚ ᱾ ᱦᱮᱸ ᱟᱫᱚ ᱚᱱᱠᱟ ᱪᱟᱥ ᱠᱟᱛᱮᱜ ᱦᱚᱸ ᱡᱩᱫᱤ ᱥᱩᱨ ᱨᱮ ᱟᱠᱷᱨᱤᱧ ᱡᱟᱭᱜᱟ ᱠᱚ ᱵᱟᱝ ᱛᱟᱦᱮᱱᱟ ᱾ ᱟᱫᱚ ᱚᱱᱟ ᱠᱚᱦᱚᱸ ᱚᱥᱩᱵᱤᱫᱟ ᱛᱟᱯᱮ ᱛᱚ ᱦᱮᱸ ᱵᱟᱝ ᱥᱮ ᱾ ᱦᱮᱸ ᱟᱞᱮ ᱫᱚ ᱚᱱᱠᱟ ᱼᱼ ᱤᱫᱤ ᱵᱟᱝ ᱜᱟᱱᱚᱜ ᱨᱮᱦᱚᱸ ᱟᱨᱠᱤ ᱡᱩᱫᱤᱢ ᱢᱚᱱᱮᱭᱟ ᱡᱮ ᱼᱼ ᱡᱟᱦᱟᱭᱤᱧ ᱢᱮᱛᱟ ᱠᱚᱣᱟ ᱩᱱᱠᱩ ᱫᱚ ᱠᱚ ᱦᱤᱡᱩᱜ ᱛᱮᱠᱚ ᱤᱫᱤᱭᱟ ᱟᱨᱠᱤ ᱚᱱᱠᱟ ᱞᱮᱠᱟ ᱾
ᱦᱳᱭ ᱾ ᱱᱚᱛᱮ ᱫᱚ ᱵᱩᱨᱩ ᱫᱤᱥᱚᱢ ᱠᱟᱱ ᱛᱮ ᱚᱱᱟᱜᱮ ᱛᱷᱚᱲᱟ ᱢᱩᱥᱠᱤᱞ ᱦᱩᱭᱮᱱᱟ ᱵᱟᱠᱷᱟᱡ ᱫᱚ ᱡᱚᱛᱚ ᱴᱷᱤᱠ ᱜᱮᱭᱟ ᱾ ᱫᱟᱨᱤ ᱩᱢᱩᱞ ᱠᱚᱦᱚᱸ ᱢᱚᱡᱽ ᱜᱤ ᱾
ᱦᱮᱸ ᱾
ᱦᱩᱸ ᱾
ᱟᱨ ᱼᱼ ᱥᱚᱢᱚᱭ ᱦᱚᱸ ᱦᱩᱭ ᱤᱫᱤᱭᱮᱱ ᱛᱟᱞᱟᱝᱼᱟ ᱾
ᱦᱩᱸ ᱦᱩᱸ ᱦᱩᱸ ᱾
ᱩᱦᱚᱸ᱾